ᱡᱚᱸᱦᱟᱨ ᱜᱮ,
ᱦᱮᱸ ᱡᱚᱸᱦᱟᱨ ᱜᱮ, ᱵᱮᱥ ᱵᱟᱲᱟ ᱜᱮᱛᱚ?
ᱦᱮᱸ ᱱᱤᱭᱟᱹ ᱜᱷᱟᱹᱲᱤᱡ ᱫᱚ ᱵᱮᱥ ᱵᱟᱲᱟ ᱜᱮ ᱦᱳᱭ ᱟᱫᱚ ᱟᱢᱜᱮ ᱚᱠᱟᱮᱠᱟ?
ᱤᱧ ᱦᱚᱸ ᱵᱮᱥ ᱵᱟᱲᱟᱜ ᱜᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱱᱤᱛᱚᱜ᱾
ᱚ ᱟᱪᱪᱷᱟ ᱟᱪᱪᱷᱟ ᱚᱲᱟᱜ ᱨᱮᱜᱮ ᱢᱮᱱᱟᱢᱟ ᱵᱟᱝ?
ᱦᱮᱸ ᱚᱲᱟᱜ ᱫᱚ ᱚᱲᱟᱜ ᱨᱮᱜᱮ ᱟᱫᱚ ᱠᱟᱹᱴᱤᱡ ᱠᱷᱮᱛ ᱥᱮᱫ ᱪᱟᱞᱟᱣ ᱦᱩᱭ ᱞᱮᱱ ᱛᱟᱦᱮᱸᱜᱼᱟ ᱠᱟᱹᱴᱤᱡ ᱥᱤ ᱦᱩᱭ ᱮᱱᱟ ᱟᱫᱚ ᱱᱤᱛᱚᱜ ᱨᱩᱣᱟᱹᱲ ᱦᱮᱡ ᱦᱩᱭᱠᱟᱱᱟ ᱾
ᱟᱛᱮ ᱫᱟᱜ ᱞᱟᱜᱟᱣ ᱮᱱᱟ ᱥᱮ?
ᱮ ᱫᱟᱜ ᱫᱚ ᱞᱟᱜᱟᱣ ᱵᱚᱞᱛᱮ ᱚᱱᱠᱟ ᱫᱚ ᱵᱟᱝ᱾ ᱢᱟᱱᱮ ᱠᱚᱢ ᱠᱚᱢ ᱫᱚ ᱞᱟᱜᱟᱣ ᱟᱠᱟᱱ ᱜᱮᱭᱟ ᱾
ᱚ ᱟᱪᱪᱷᱟ ᱪᱷᱟ ᱟᱫᱚ ᱟᱫᱚᱢ ᱟᱫᱚᱢ ᱡᱟᱭᱜᱟ ᱫᱟᱫᱟ ᱟᱞᱮ ᱚᱱᱛᱮ ᱫᱚ ᱚᱱᱠᱟ ᱫᱟᱜ ᱦᱚᱸ ᱵᱟᱝ ᱞᱟᱜᱟᱜ ᱠᱟᱱᱟ ᱦᱮᱸᱥᱮ ᱾ ᱱᱚᱜᱼᱚᱭ ᱥᱮᱨᱢᱟ ᱡᱟᱹᱲᱤ ᱛᱚ ᱧᱮᱞᱮᱜ ᱜᱮᱭᱟ ᱡᱮᱠᱟ ᱫᱟᱜ ᱜᱮᱵᱟᱭ ᱡᱟᱹᱲᱤᱭᱜᱼᱟ ᱦᱮᱸᱥᱮ ᱠᱚᱲᱟ ᱜ ᱨᱚᱦᱚᱭ ᱫᱚ ᱟᱹᱣᱨᱤ ᱞᱮ ᱟᱨᱟᱢᱵᱚᱭᱟ ᱾
ᱟᱪᱪᱷᱟ ᱛᱟᱦᱚᱞᱮ ᱛᱚ ᱟᱯᱮ ᱫᱚᱯᱮ ᱛᱟᱭᱱᱚᱢ ᱜᱮᱭᱟ ᱦᱮᱸ ᱥᱮ ᱵᱟᱝᱟ?
ᱦᱳᱭ ᱟᱹᱰᱤ ᱜᱮᱞᱮ ᱛᱟᱭᱱᱚᱢ ᱠᱟᱱᱟ ᱱᱚᱜ ᱚᱭ ᱫᱟᱜ ᱦᱚᱸ ᱵᱟᱭ ᱫᱟᱜ ᱮᱫᱟ ᱪᱮᱠᱟᱛᱮᱢ ᱨᱚᱦᱚᱭᱟ ᱵᱟᱝ ᱾
ᱦᱮᱸ ᱟᱞᱮ ᱦᱚᱸ ᱦᱚᱞᱟ ᱠᱷᱚᱱᱞᱮ ᱠᱟᱹᱢᱤ ᱫᱚᱞᱮ ᱮᱛᱚᱦᱚᱵ ᱟᱠᱟᱫᱟ ᱾
ᱦᱮᱸ
ᱟᱫᱚ ᱛᱤᱱᱟᱹᱜ ᱫᱤᱱ ᱪᱟᱞᱟᱜ ᱠᱟᱱ ᱛᱟᱞᱮᱭᱟ ᱟᱠᱷᱟᱡ ᱚᱱᱟᱜᱮ ᱾
ᱚᱻ
ᱟᱫᱚ, ᱦᱮᱸ ᱟᱸᱡᱚᱢᱫᱤᱧ ᱞᱟᱹᱭ ᱢᱮ?
ᱚ ᱞᱟᱹᱭᱫᱟᱹᱧ ᱢᱟᱱᱮ ᱟᱯᱮ ᱚᱱᱛᱮ ᱚᱱᱮ ᱚᱱᱟ ᱪᱮᱫ ᱠᱚ ᱢᱮᱛᱟᱜᱼᱟ? ᱦᱳᱲᱳ ᱨᱚᱦᱚᱭ ᱠᱤ ᱟᱣᱨᱤ ᱮᱦᱚᱵᱚᱜ-ᱟ ᱥᱮ ᱪᱮᱫ?
ᱵᱟ ᱮᱦᱚᱵ ᱠᱟᱱᱟ ᱟᱞᱮ ᱦᱚᱸ ᱦᱚᱞᱟ ᱠᱷᱚᱱ ᱜᱮᱞᱮ ᱮᱦᱚᱵ ᱠᱟᱫᱟ ᱟᱞᱮ ᱫᱚ
ᱚ ᱚᱱᱟ ᱜᱤᱧ ᱞᱟᱹᱭ ᱮᱫᱟ ᱡᱮ ᱼᱼ ᱮᱠᱟᱞ ᱟᱞᱮ ᱱᱚᱱᱛᱮ ᱫᱚ ᱦᱚᱜᱚᱭ ᱫᱟᱜ ᱜᱮ ᱵᱟᱹᱱᱩᱜ ᱟᱥᱮ ᱫᱟᱜ ᱵᱟᱝ ᱦᱚᱛᱮᱡ ᱛᱮ ᱨᱚᱦᱚᱭ ᱜᱮ ᱵᱟᱝ ᱜᱟᱱᱚᱜ ᱠᱟᱱᱟ᱾ ᱚ ᱦᱚᱞᱟ ᱚᱲᱟᱜ ᱦᱚᱲ ᱠᱚ ᱯᱷᱳᱱ ᱞᱮᱜᱼᱟ ᱦᱚᱞᱟ ᱜᱚᱞᱯᱚ ᱦᱩᱭᱩᱜ ᱠᱟᱱ ᱛᱟᱦᱮᱸᱫ ᱩᱱᱠᱩ ᱠᱚ ᱞᱟᱹᱭᱫᱟ ᱡᱮ ᱚᱱᱠᱟ ᱫᱟᱜ ᱜᱮ ᱟᱹᱣᱨᱤ ᱞᱟᱜᱟᱜᱼᱟ ᱛᱚᱞᱟ ᱠᱚᱫᱚ ᱦᱟᱨᱟ ᱫᱚ ᱦᱟᱨᱟ ᱧᱚᱜᱼᱼ ᱠᱟᱱᱟ ᱚᱱᱟ ᱞᱟᱭᱤᱱᱛᱮ ᱚᱱᱟᱜᱮ ᱵᱟᱝ ᱦᱩᱭ ᱠᱷᱟᱹᱛᱤᱨ ᱵᱟᱝᱞᱮ ᱨᱚᱦᱚᱭ ᱫᱟᱲᱮᱭᱟᱜ ᱠᱟᱱᱟ ᱦᱮᱸ ᱵᱟᱝ?
ᱦᱳᱭ ᱛᱚ ᱫᱟᱜ ᱵᱟᱝ ᱮᱢ ᱠᱷᱟᱱ ᱫᱚ ᱪᱤᱠᱟᱹᱛᱮᱢ ᱨᱚᱦᱚᱭᱟ ᱦᱮᱸ ᱥᱮ᱾
ᱦᱩᱸ
ᱟᱞᱮ ᱦᱚᱸ ᱢᱟᱱᱮᱼᱼ ᱵᱟᱹᱭᱦᱟᱹᱲ ᱠᱚᱨᱮ ᱫᱚ ᱧᱟᱢ ᱠᱟᱱ ᱜᱮᱭᱟ ᱟᱫᱚ ᱚᱱᱟ ᱡᱟᱦᱟᱸ ᱵᱟᱹᱫᱽ ᱠᱚ ᱢᱮᱱᱟᱜᱼᱟ ᱚᱱᱟ ᱠᱚᱨᱮᱫ ᱫᱚᱼᱼ ᱠᱟᱹᱴᱤᱡ ᱫᱟᱜ ᱨᱮᱭᱟᱜ ᱥᱚᱝᱠᱚᱴ ᱫᱚ ᱢᱮᱱᱟᱜ ᱜᱮᱭᱟ ᱚᱱᱟ ᱠᱚᱫᱚ ᱚᱱᱟ ᱠᱚᱫᱚ ᱛᱟᱭᱱᱚᱢ ᱛᱮ
ᱚ ᱢᱟᱱᱮ ᱵᱟᱹᱭᱦᱟᱹᱲ ᱠᱚᱨᱮᱱᱟᱜ ᱜᱮᱯᱮ ᱨᱚᱦᱚᱭ ᱜᱚᱫ ᱯᱟ. ᱭᱞᱟ. ᱮᱫ ᱟ ᱵᱟᱝ?
ᱦᱮᱸ ᱯᱟᱹᱭᱞᱟᱹᱭ ᱫᱟᱞᱮ ᱟᱨ ᱵᱟᱹᱫᱽ ᱠᱚᱦᱚᱸ ᱚᱱᱠᱟ ᱫᱚ ᱵᱟᱹᱱᱩᱜ ᱛᱟᱞᱮᱭᱟ ᱡᱟ ᱠᱚᱢ ᱜᱮ ᱛᱟᱞᱮ ᱜᱮᱭᱟ᱾ ᱛᱚ ᱚᱱᱟ ᱠᱚᱫᱚ ᱛᱟᱭᱱᱚᱢ ᱛᱮᱦᱚᱸ ᱜᱟᱱᱚᱜ ᱜᱮᱭᱟ᱾
ᱚᱻ ᱚᱱᱟ ᱵᱟᱹᱭᱦᱟᱹᱲ ᱨᱮᱫᱚ ᱫᱟᱜ ᱫᱚ ᱛᱟᱦᱮᱸ ᱱᱟ ᱛᱚ ᱫᱚᱢᱮ᱾
ᱦᱮᱸ ᱛᱟᱦᱮᱱᱟ ᱛᱚ ᱚᱱᱟ ᱠᱷᱟᱹᱛᱤᱨ ᱛᱮᱜᱮ ᱛᱚ ᱞᱚᱜᱚᱱ ᱞᱚᱜᱚᱱ ᱫᱷᱟᱨᱟ ᱩᱸ ᱛᱟᱦᱚᱞᱮ ᱟᱢ ᱫᱚ ᱠᱟᱹᱢᱤ ᱠᱚᱫᱚᱢ ᱜᱟᱱ ᱜᱮᱭᱟ ᱥᱮ ᱵᱟᱝ ᱟ?
ᱦᱮᱸ
ᱞᱟᱹᱭᱫᱟᱹᱧ ᱟᱢ ᱪᱟᱥ ᱠᱟᱹᱢᱤ ᱠᱚᱫᱚᱼᱼ ᱯᱟᱹᱨᱠᱟᱹᱜ ᱞᱟᱹᱭᱫᱟᱹᱧ ᱡᱮ ᱪᱟᱥ ᱠᱟᱹᱢᱤ ᱠᱚᱫᱚᱢ ᱯᱟᱹᱨᱠᱟᱹᱣ ᱜᱮᱭᱟ ᱥᱮ ᱵᱟᱝ ᱟ? ᱟᱸᱡᱚᱢ ᱧᱟᱢ ᱫᱟᱢ ᱦᱮᱞᱳ ᱦᱮᱞᱳ ᱦᱮᱞᱳ ᱦᱮᱞᱳ ᱦᱮᱞᱳ ᱦᱮᱞᱳᱣ ᱦᱮᱞᱳᱣ ᱦᱮᱞᱳᱣ ᱦᱮᱞᱳ ᱟᱸᱡᱚᱢ ᱧᱟᱢᱫᱟᱢ? ᱦᱮᱞᱳᱣ